ᱦᱩᱸ᱾ ᱱᱟᱯᱟᱭ ᱜᱮ ᱟᱸᱡᱚᱢᱚᱜ ᱠᱟᱱᱟ?
ᱦᱮᱸ ᱱᱟᱯᱟᱭ ᱜᱮ ᱟᱸᱡᱚᱢᱚᱜ ᱠᱟᱱᱟ᱾ ᱟᱹᱞᱤᱧᱟᱜ?
ᱦᱮᱸ ᱟᱵᱮᱱᱟᱜ ᱦᱚᱸ ᱱᱤᱛ ᱱᱤᱛ ᱫᱷᱟᱹᱵᱤᱡ ᱫᱚ ᱱᱟᱯᱟᱭ ᱜᱮ ᱟᱸᱡᱚᱢᱚᱜ ᱠᱟᱱᱟ᱾
ᱦᱩᱸ ᱟᱫᱚ ᱦᱳᱭᱛᱚ ᱠᱤᱪᱷᱩ ᱯᱨᱚᱵᱞᱮᱢ ᱦᱚᱸ ᱦᱩᱭ ᱫᱟᱲᱮᱜ-ᱟ ᱟᱹᱞᱤᱧ ᱥᱮᱫ ᱫᱚ᱾ ᱟᱵᱮᱥ ᱛᱮᱫ ᱦᱚᱸᱛᱚ ᱟᱵᱮᱱ ᱵᱟᱵᱮᱱ ᱢᱮᱱᱫᱟ ᱡᱮ ᱫᱟᱜ ᱦᱚᱸᱭ ᱨᱤᱢᱤᱞ ᱟᱠᱟᱫᱟᱭ᱾
ᱦᱩᱸ ᱦᱩᱸ ᱦᱩᱸ᱾
ᱦᱮᱸ ᱯᱚᱵᱞᱮᱢ ᱛᱷᱚᱲᱟ ᱛᱷᱚᱲᱤ ᱦᱤᱡᱩᱜ ᱠᱟᱱ ᱛᱟᱵᱮᱱᱟ ᱛᱷᱚᱲᱟ ᱛᱷᱚᱲᱤ ᱵᱟᱫ ᱵᱟᱫ ᱛᱮ ᱦᱤᱡᱩᱜ ᱠᱟᱱ ᱛᱟᱵᱮᱱᱟ ᱨᱚᱲ ᱠᱚ
ᱦᱩᱸ
ᱟᱫᱚ ᱚᱱᱟᱜᱮ ᱫᱟᱜ ᱡᱟᱹᱲᱤ ᱠᱮᱫᱟᱭ ᱛᱚ ᱫᱟᱜ ᱡᱟᱹᱲᱤ ᱛᱮ ᱫᱚᱢᱮ ᱡᱟᱭᱜᱟ ᱜᱮ ᱯᱨᱚᱵᱽᱞᱮᱢ ᱦᱩᱭᱩᱜ ᱠᱟᱱᱟ ᱛᱟᱸᱦᱮᱱ ᱜᱮᱭᱟ ᱫᱟᱜ ᱡᱟᱹᱲᱤ ᱞᱮᱠᱷᱟᱱ ᱫᱚ
ᱦᱩᱸ ᱦᱩᱸ ᱟᱨ ᱛᱚᱵᱮ ᱚᱱᱮ ᱡᱟᱸᱦᱟ ᱞᱤᱧ ᱞᱟᱹᱭᱮᱫ ᱠᱟᱱᱟ ᱫᱚ ᱯᱨᱳᱜᱨᱟᱢ ᱠᱩ ᱛᱚᱵᱮ ᱯᱨᱳᱜᱨᱟᱢ ᱠᱚᱫᱚ ᱟᱨᱠᱤ ᱪᱟᱞᱟᱜ ᱫᱚ ᱵᱟᱝ ᱴᱷᱤᱠᱟ ᱟᱨ ᱧᱮᱞ ᱠᱟᱜ ᱜᱮᱭᱟᱵᱮᱱ ᱛᱚ ᱯᱨᱳᱜᱨᱟᱢ ᱪᱟᱞᱟᱣ ᱪᱟᱞᱟᱣ ᱛᱮ ᱟᱵᱚ ᱥᱚᱢᱟᱡᱽ ᱨᱮᱱ ᱡᱟᱸᱦᱟ ᱜᱤᱫᱽᱨᱟᱹᱠᱩ ᱦᱮᱱᱟᱜ ᱠᱚᱣᱟ ᱠᱚᱲᱟ, ᱠᱩᱲᱤ ᱡᱟᱦᱟᱸ ᱠᱚ ᱵᱟᱹᱲᱤᱡ ᱪᱟᱵᱟᱜ ᱠᱟᱱᱟ ᱵᱟᱹᱲᱤᱡ ᱰᱟᱦᱟᱨᱼᱼ ᱠᱩ ᱪᱟᱞᱟᱜ ᱠᱟᱱᱟ
ᱦᱮᱸ ᱵᱟᱲᱤᱡ ᱰᱟᱦᱟᱨ ᱠᱩ ᱪᱟᱞᱟᱜ ᱠᱟᱱ ᱜᱮᱭᱟ ᱵᱟᱝ ᱫᱚ ᱵᱟᱝᱼᱼ
ᱦᱮᱸ ᱟᱨ ᱱᱤᱭᱟᱹᱠᱚᱴᱩ ᱵᱟᱨᱮ ᱛᱮᱫᱚᱼᱼ ᱢᱟᱱᱮ ᱪᱮᱜ ᱵᱮᱱ ᱞᱟᱹᱭᱼᱟ ᱟᱨᱠᱤ ᱱᱤᱭᱟᱹ ᱱᱤᱭᱟᱹ ᱠᱩ ᱵᱟᱨᱮ ᱛᱮ ᱛᱷᱚᱲᱟ ᱞᱟᱹᱭ ᱵᱮᱱ ᱾
ᱟᱹᱞᱤᱧ ᱫᱚ ᱪᱮᱫ ᱞᱤᱧ ᱞᱟᱹᱭᱟ? ᱯᱨᱳᱜᱨᱟᱢ ᱫᱚ ᱡᱮ ᱵᱟᱝ ᱵᱟᱹᱲᱤᱡᱼᱟ ᱥᱮ ᱵᱟᱟᱹᱲᱤᱡ ᱜᱮᱭᱟ ᱼᱼ ᱚᱱᱠᱟᱱ ᱠᱟᱛᱷᱟ ᱫᱚ ᱵᱟᱝ ᱯᱨᱳᱜᱨᱟᱢ ᱵᱷᱟᱹᱞᱤ ᱦᱚᱸ ᱵᱷᱟᱞᱤ ᱜᱮᱭᱟᱼᱼ ᱵᱟᱹᱲᱤᱡᱽ ᱦᱚᱸ ᱵᱟᱹᱲᱤᱡᱽ ᱜᱮᱭᱟ ᱟᱫᱚ ᱚᱱᱟ ᱫᱚ ᱟᱹᱵᱤᱱ ᱛᱟᱞᱟᱨᱮ ᱟᱵᱤᱱ ᱚᱠᱟ ᱞᱮᱠᱟ ᱛᱮ ᱵᱤᱱ ᱤᱫᱤᱭᱟ ᱾
ᱦᱮᱸ ᱦᱮᱸ ᱢᱟᱱᱮ ᱯᱨᱳᱜᱨᱟᱢ ᱫᱚ ᱟᱨᱠᱤᱼᱼ ᱴᱷᱤᱠ ᱜᱮᱭᱟ ᱯᱨᱳᱜᱽᱨᱟᱢ ᱫᱚ ᱟᱞᱤᱧ ᱦᱚᱸᱞᱤᱧ ᱪᱟᱞᱟᱣ ᱵᱟᱲᱟᱜ ᱜᱮᱭᱟ ᱟᱹᱞᱤᱧ ᱫᱚ ᱟᱹᱞᱤᱧ ᱦᱤᱥᱟᱹᱵᱽ ᱛᱮ ᱴᱷᱤᱠ ᱜᱮᱞᱤᱧ ᱧᱮᱞ ᱜᱮᱭᱟ ᱾ ᱟᱫᱚ ᱠᱤᱪᱷᱩᱜᱟᱱ ᱡᱟᱸᱦᱟᱭ ᱦᱮᱱᱟᱜ ᱠᱚᱣᱟ ᱩᱱᱠᱩ ᱫᱚ ᱵᱟᱹᱲᱤᱡᱟᱜ ᱠᱚ ᱧᱮᱞᱟ ᱾ ᱚᱱᱟ ᱵᱟᱹᱲᱤᱡᱽ ᱦᱚᱸ ᱵᱟᱹᱲᱤᱡᱽᱼᱼ ᱵᱟᱹᱲᱤᱡᱟᱜ ᱠᱚ ᱦᱩᱫᱤᱥᱟ ᱥᱮ ᱵᱟᱲᱤᱡᱽ ᱰᱟᱦᱟᱨ ᱛᱮᱠᱚ ᱪᱟᱞᱟᱜᱼᱟ ᱾
ᱦᱮᱸᱼᱼ ᱯᱨᱳᱜᱽᱨᱟᱢ ᱫᱚ ᱴᱷᱤᱠ ᱜᱮᱭᱟ ᱟᱫᱚ ᱚᱱᱟᱼᱼ ᱯᱨᱳᱜᱽᱨᱟᱢ ᱫᱚ ᱚᱱᱟ ᱵᱷᱟᱞᱤ ᱡᱩᱛ ᱛᱮ ᱤᱭᱟᱹ ᱦᱩᱭᱩᱜ ᱼᱼ ᱛᱚ ᱟᱢ ᱵᱟᱹᱲᱤᱡᱽ ᱫᱟᱜᱽ ᱛᱮᱢ ᱧᱮᱞ ᱠᱷᱟᱱ ᱫᱚ ᱵᱟᱹᱲᱤᱡᱚᱜᱼᱜᱮᱭᱟ ᱾
ᱦᱮᱸ ᱦᱮᱸᱼᱼ
ᱚᱱᱟ ᱵᱷᱟᱹᱞᱤ ᱫᱤᱠ ᱛᱮ ᱤᱫᱤ ᱦᱩᱭᱩᱜᱼᱟ ᱮᱠᱪᱩᱭᱮᱞᱤ ᱮᱠᱷᱚᱱᱼᱼ ᱮᱠᱷᱚᱱ ᱡᱟ ᱧᱮᱞᱚᱜ ᱠᱟᱱᱟ ᱡᱟᱸᱦᱟ ᱫᱚ ᱚᱱᱟ ᱫᱚ ᱟᱵᱚ ᱠᱚᱼᱼ ᱫᱚ ᱯᱨᱳᱜᱽᱨᱟᱢ ᱵᱚᱱᱫᱚ ᱜᱮ ᱵᱷᱟᱞᱤᱜᱼᱟ ᱾
ᱯᱨᱳᱜᱽᱨᱟᱢ ᱵᱚᱱᱫᱚ ᱜᱮ ᱮᱠᱪᱮᱭᱮᱞᱤ ᱵᱷᱟᱞᱤᱜᱼᱟ ᱛᱟᱯᱚᱨ ᱧᱤᱸᱫᱟᱹ ᱯᱨᱳᱜᱽᱨᱟᱢ ᱫᱚ ᱫᱚᱦᱚ ᱞᱮᱠᱷᱟᱡ ᱵᱟᱝ ᱦᱩᱭᱩᱜᱼᱟ ᱾
ᱦᱮᱸ ᱦᱮᱸᱼᱼ
ᱢᱟᱱᱮ ᱮᱠᱥᱚ ᱯᱟᱨᱥᱮᱱ ᱢᱚᱫᱽᱫᱷᱮ ᱚᱱᱠᱟ ᱡᱟᱦᱟᱸ ᱵᱮᱱ ᱞᱟᱹᱭᱠᱮᱜ ᱫᱚᱥ ᱯᱟᱨᱥᱮᱱ ᱦᱳᱭᱳᱜ ᱢᱟ ᱟᱨᱼᱼ ᱦᱩᱭᱩᱜ ᱠᱷᱟᱡ ᱫᱚ ᱫᱤᱱ ᱵᱮᱞᱟ ᱵᱮᱞᱤ ᱟᱨ ᱵᱟᱝ ᱠᱷᱟᱡᱽ ᱫᱚ ᱵᱟᱝ ᱦᱳᱭᱳᱜᱼᱟ ᱾
ᱦᱮᱸ ᱦᱮᱸᱼᱼ
ᱵᱟᱝ ᱦᱩᱭᱪᱚᱭ ᱦᱩᱭᱩᱜᱼᱟ ᱾
ᱟᱹᱞᱤᱧ ᱞᱤᱧ ᱧᱮᱞ ᱫᱟ ᱡᱮ ᱱᱚᱣᱟ ᱟᱞᱮ ᱱᱚᱣᱟ ᱫᱷᱟᱨᱮ ᱯᱟᱥᱮ ᱠᱚᱨᱮ ᱯᱨᱳᱜᱽᱨᱟᱢ ᱦᱩᱭᱩᱜ ᱠᱟᱱᱟ᱾
ᱦᱩᱸ ᱦᱩᱸ
ᱢᱟᱱᱮ ᱚᱱᱠᱟ ᱫᱚ ᱵᱟᱝ ᱡᱟᱸᱦᱟ ᱟᱨᱦᱚᱸ ᱟᱫᱟᱨᱥ ᱡᱟᱭᱜᱟ ᱨᱮ ᱧᱮᱞᱚᱜ ᱠᱟᱱᱟ ᱡᱟ ᱞᱤᱧ ᱧᱮᱞᱫᱟ ᱥᱳᱥᱟᱞ ᱢᱤᱰᱤᱭᱟ ᱠᱚᱨᱮ ᱾
ᱦᱮᱸ ᱦᱮᱸ
ᱢᱟᱱᱮ ᱠᱚᱲᱟ ᱠᱩᱲᱤ ᱦᱟᱝᱠᱟ ᱱᱟᱝᱠᱟ ᱤᱭᱟᱹ ᱵᱟᱲᱟᱭ ᱠᱟᱱᱟ ᱠᱚ ᱾
ᱦᱮᱸ ᱦᱮᱸ ᱾
ᱚᱱᱠᱟ ᱱᱚᱣᱟ ᱟᱞᱮ ᱱᱚᱣᱟ ᱮᱞᱟᱠᱟ ᱨᱮᱫᱚ ᱚᱱᱠᱟ ᱫᱚ ᱵᱟᱹᱞᱤᱧ ᱧᱮᱞ ᱟᱠᱟᱫᱟ ᱟᱹᱞᱤᱧ ᱪᱟᱞᱟᱣ ᱟᱠᱟᱱ ᱜᱮᱭᱟ ᱢᱤᱫᱵᱟᱨ ᱠᱷᱩᱵ ᱮᱠ ᱚᱱᱠᱟ ᱫᱚ ᱵᱟᱹᱞᱤᱧ ᱪᱟᱞᱟᱜᱼᱟ ᱢᱟᱱᱮ ᱥᱳᱥᱟᱞ ᱢᱤᱰᱤᱭᱟ ᱨᱮ ᱡᱟ ᱞᱤᱧ ᱧᱮᱞ ᱧᱮᱞᱟ ᱾
ᱦᱮᱸ ᱦᱮᱸ ᱾
ᱟᱨ ᱱᱚᱣᱟ ᱟᱞᱮ ᱠᱚᱨᱮ ᱡᱟᱦᱟᱸ ᱯᱨᱳᱜᱽᱨᱟᱢ ᱦᱩᱭᱩᱜᱼᱟ ᱚᱱᱟ ᱫᱚᱢᱮ ᱟᱨ ᱫᱚᱢᱮ ᱯᱷᱟᱨᱟᱠ ᱜᱮᱭᱟ ᱯᱟᱨᱛᱷᱚᱠᱚ ᱫᱚᱢᱮ ᱢᱮᱱᱟᱜᱼᱟ ᱾
ᱚᱸ ᱟᱪᱪᱷᱟ ᱟᱪᱪᱷᱟ ᱾
ᱟᱫᱚ ᱚᱱᱟ ᱚᱱᱟ ᱞᱟᱹᱜᱤᱫ ᱛᱮᱞᱤᱧ ᱢᱮᱱᱫᱟ ᱡᱮ ᱚᱱᱟ ᱵᱚᱱᱫᱚ ᱜᱮ ᱴᱷᱤᱠ ᱠᱟᱱᱟ᱾
ᱦᱮᱸ ᱦᱮᱸ ᱾ ᱢᱟᱱᱮ ᱱᱚᱝᱠᱟ ᱡᱩᱫᱤ ᱦᱩᱭᱩᱜ ᱠᱷᱟᱡ ᱱᱚᱝᱠᱟ ᱫᱤᱱ ᱵᱮᱞᱟ ᱵᱮᱞᱤ ᱦᱩᱭᱩᱜ ᱢᱟ, ᱟᱨ ᱠᱚᱢᱮ ᱠᱚᱢᱮᱴᱤ ᱠᱚᱲᱟ ᱡᱮᱱᱚ ᱠᱮᱴᱮᱡ ᱠᱚ ᱛᱟᱦᱮᱱ ᱢᱟ ᱾ ᱟᱭᱢᱟ ᱰᱷᱮᱨ ᱠᱚ ᱛᱟᱦᱮᱱ ᱛᱚᱵᱮ ᱛᱷᱚᱲᱟ ᱡᱷᱚᱛᱚ ᱮᱸ ᱴᱷᱤᱠ ᱴᱷᱟᱠ ᱛᱮ ᱟᱨᱠᱤ ᱦᱩᱭᱩᱜᱭᱼᱟ ᱾
ᱦᱮᱸ ᱮᱠᱷᱚᱱ ᱡᱟ ᱧᱮᱞᱚᱜ ᱠᱟᱱᱟ ᱢᱟᱱᱮ ᱥᱳᱥᱟᱞ ᱢᱤᱰᱤᱭᱟ ᱠᱚᱨᱮ ᱢᱟᱱᱮ ᱦᱩᱭᱩᱜ ᱦᱩᱸᱢ ᱢᱟᱱᱮ ᱡᱷᱚᱛᱚ ᱦᱚᱲ ᱫᱟᱨᱟ ᱵᱟᱢ ᱧᱮᱞ ᱫᱟᱲᱮᱜᱼᱟ ᱥᱚᱢᱵᱷᱚᱵ ᱵᱟᱝ ᱠᱟᱱᱟ ᱾
ᱦᱮᱸ ᱾
ᱮ ᱛᱟᱯᱚᱨᱮ ᱟᱹᱞᱤᱧ ᱢᱤᱫᱴᱮᱡ ᱛᱟᱦᱚᱞᱮ ᱠᱩᱠᱞᱤ ᱞᱤᱧ ᱫᱚᱦᱚᱭ ᱫᱟ ᱾ ᱮᱴᱟᱜ ᱢᱟᱱᱮ ᱱᱤᱭᱟᱹ ᱠᱚ ᱵᱟᱫ ᱠᱟᱛᱮ ᱱᱤᱭᱟᱹ ᱠᱚᱫᱚ ᱵᱟᱫ ᱠᱟᱜ ᱵᱮᱱ ᱾ ᱡᱟᱦᱟᱸ ᱡᱮ ᱱᱤᱭᱟᱹ ᱱᱚᱜ ᱱᱤᱛᱚᱜ ᱥᱮᱨᱢᱟ ᱡᱟᱹᱲᱤ ᱱᱤᱥ ᱱᱤᱛᱚᱜ ᱥᱮᱨᱢᱟ ᱡᱟᱹᱲᱤᱭ ᱠᱟᱫᱟ ᱟᱫᱚ ᱱᱤᱭᱟᱹ ᱥᱮᱨᱢᱟ ᱨᱮ ᱪᱤᱠᱟᱛᱮ ᱢᱟᱱᱮ ᱫᱟᱜ ᱫᱚ ᱪᱟᱞᱟᱣᱱᱟ ᱱᱤᱭᱟᱹ ᱛᱷᱚᱲᱟ ᱱᱤᱭᱟᱹ ᱱᱤᱭᱟᱹ ᱥᱚᱢᱯᱚᱨᱠᱮ ᱡᱩᱫᱤ ᱠᱤᱪᱷᱩ ᱵᱮᱱ ᱵᱟᱰᱟᱭ ᱠᱷᱟᱡ ᱫᱚ ᱞᱟᱹᱭ ᱟᱞᱤᱧ ᱵᱮᱱ?
ᱦᱮᱞᱳ ᱾
ᱩᱱᱟᱹᱜ ᱩᱱᱟᱹᱜ ᱵᱟᱹᱞᱤᱧ ᱵᱟᱲᱟᱭᱟ ᱾ ᱟᱵᱮᱱ ᱟᱵᱮᱱ ᱜᱮᱵᱮᱱ ᱵᱟᱲᱟᱭ ᱠᱷᱟᱡ ᱞᱟᱹᱭ ᱜᱚᱫ ᱠᱟᱜ ᱵᱤᱱ᱾
ᱟᱹᱞᱤᱧ ᱜᱤᱞᱤᱧ ᱢᱮᱛᱟ ᱟᱵᱮᱱ ᱠᱟᱱᱟ ᱛᱟᱦᱚᱞᱮ᱾ ᱱᱚᱜᱼᱚᱭ ᱧᱮᱞ ᱵᱮᱱ ᱱᱚᱝᱠᱟ ᱡᱟᱦᱟᱸ ᱥᱤᱛᱩᱝ ᱫᱤᱱ
ᱥᱤᱛᱩᱝ ᱥᱤᱛᱩᱝ ᱫᱤᱱ ᱫᱚ ᱱᱚᱜ ᱱᱚᱝᱠᱟ ᱯᱟᱴ ᱯᱟᱴ ᱥᱤᱛᱩᱝᱼᱟ ᱛᱚᱵᱮ ᱚᱱᱟ ᱥᱤᱛᱩᱝ ᱛᱮᱵᱮᱱ ᱧᱮᱞᱟ ᱦᱟᱸᱜ ᱨᱟᱥ ᱨᱟᱥᱛᱟ ᱠᱚᱨᱮ ᱥᱮ ᱜᱟᱹᱰᱭᱟᱹ ᱠᱚᱨᱮ ᱦᱚᱸ ᱵᱮᱱ ᱧᱮᱞᱟ ᱚᱱᱟ ᱟᱹᱰᱤ ᱥᱟᱹᱜᱤᱧ ᱥᱟᱹᱜᱤᱧ ᱵᱮᱱ ᱠᱚᱭᱚᱜᱼᱟ ᱧᱮᱞ ᱟᱵᱮᱱ ᱪᱤᱠ ᱪᱤᱠᱚᱜ ᱠᱟᱱᱟ ᱚᱱᱟ ᱡᱟᱦᱟᱸ ᱫᱷᱩᱣᱟᱹ ᱞᱮᱠᱟ ᱪᱤᱠ ᱪᱤᱠᱩᱜ ᱵᱮᱱ ᱧᱮᱞᱟ ᱚᱱᱟ ᱛᱚᱠᱷᱚᱱ ᱜᱮ ᱚᱱᱟ ᱪᱤᱠ ᱪᱤᱠᱜᱩᱚᱜ ᱠᱟᱱ ᱚᱱᱟ ᱥᱩᱢᱟᱹᱭ ᱜᱤ ᱚᱱᱟ ᱫᱟᱜ ᱫᱚ ᱪᱮᱛᱟᱱ ᱥᱮᱫ ᱵᱷᱟᱵᱽ ᱨᱟᱠᱟᱵᱚᱜᱼᱟ᱾ ᱡᱟᱦᱟᱸ ᱞᱮᱠᱟ ᱪᱩᱞᱦᱟᱹ ᱠᱚᱨᱮ ᱡᱚᱫᱤ ᱵᱮᱱ ᱫᱟᱠᱟ ᱵᱮᱱ ᱪᱚᱸᱫᱟᱭ ᱠᱷᱟᱡ ᱫᱟᱠᱟ ᱠᱷᱚᱡ ᱪᱮᱞᱠᱟ ᱵᱷᱟᱵ ᱨᱟᱠᱟᱵᱚᱜᱼᱟ ᱚᱱᱠᱟ ᱵᱷᱟᱵ ᱨᱟᱠᱟᱵᱚᱜᱼᱟ ᱪᱮᱛᱟᱱ ᱛᱮ, ᱟᱫᱚ ᱪᱮᱛᱟᱱ ᱛᱮ ᱥᱮᱱ ᱥᱮᱱ ᱠᱟᱛᱮᱜ ᱡᱟᱣᱨᱟᱜᱼᱟ ᱾ ᱟᱫᱚ ᱡᱚᱠᱷᱚᱱ ᱡᱟᱣᱨᱟᱣ ᱠᱚᱛᱮᱜ ᱯᱚᱨᱮ ᱡᱚᱠᱷᱚᱱ ᱱᱚᱜᱼᱚᱭ ᱱᱮᱛᱟᱨ ᱫᱤᱱ ᱡᱚᱠᱷᱚᱱ ᱩᱸ ᱚᱱᱟ ᱦᱟᱢᱟᱞᱚᱜᱼᱟ ᱡᱟᱹᱥᱛᱤ ᱜᱤ ᱟᱫᱚ ᱛᱚᱠᱷᱚᱱ ᱫᱚ ᱫᱟᱜ ᱮ ᱡᱟᱹᱲᱤ ᱟᱵᱚᱱᱟ᱾ ᱦᱮᱸ ᱱᱚᱝᱠᱟ ᱜᱮᱞᱤᱧ ᱵᱟᱰᱟᱭ ᱜᱮᱭᱟ᱾
ᱚᱱᱟ ᱪᱚᱴ ᱨᱮ ᱚᱱᱟ ᱢᱟᱱᱮ ᱵᱟᱥᱯᱳ ᱡᱟᱦᱟᱸ ᱫᱚ ᱚᱱᱟ ᱛᱮᱱ ᱠᱟᱛᱮᱫ ᱚᱸᱰᱮ ᱤᱭᱟᱹ ᱠᱟᱛᱮᱫ, ᱫᱟᱜᱼᱮ ᱡᱟᱹᱲᱤᱭᱟ᱾
ᱦᱮᱸ᱾ ᱟᱨᱦᱚᱸ ᱟᱨᱦᱚᱸ ᱱᱚᱝᱠᱟ ᱜᱮ ᱟᱵᱟᱨ ᱫᱟᱜ ᱮ ᱡᱟᱹᱲᱤᱭᱟ᱾ ᱟᱵᱟᱨ ᱫᱟᱜ ᱡᱟᱹᱲᱤ ᱠᱟᱛᱮᱜ ᱟᱵᱟᱨ ᱱᱚᱝᱠᱟᱭ ᱥᱤᱛᱩᱝᱼᱟ ᱟᱵᱟᱨ ᱮ ᱨᱟᱠᱟᱵᱟ, ᱟᱵᱟᱨ ᱫᱟᱜᱼᱮ ᱡᱟᱹᱲᱤᱭᱟ ᱢᱟᱱᱮ ᱱᱚᱝᱠᱟ ᱫᱚ ᱜᱳᱞ ᱢᱤᱫᱴᱮᱱ ᱪᱚᱠᱨᱚ᱾ ᱟᱨᱠᱤ, ᱫᱟᱜ ᱪᱮᱛᱟᱱ ᱥᱮᱜ ᱨᱟᱠᱟᱵᱚᱜᱼᱟ ᱟᱵᱟᱨ ᱞᱟᱛᱟᱨ ᱞᱟᱛᱟᱨ ᱠᱤ ᱮᱸᱻ ᱫᱟᱜ ᱯᱷᱮᱰᱟ᱾
ᱦᱮᱸ ᱟᱞᱮ ᱟᱵᱮᱱ, ᱟᱯᱮ ᱚᱲᱟᱜ ᱫᱚ ᱵᱩᱨᱩ ᱵᱩᱨᱩ ᱠᱚ ᱢᱮᱱᱟᱜ ᱟᱥᱮ ᱵᱩᱨᱩ ᱠᱚ,
ᱟᱹᱞᱤᱧ ᱥᱮᱫ ᱫᱚ ᱵᱩᱨᱩ ᱠᱚᱫᱚ ᱵᱟᱹᱱᱩᱜᱼᱟ᱾
ᱚᱻ
ᱵᱩᱨᱩ ᱠᱚᱦᱚᱸ ᱵᱟᱹᱱᱩᱜᱼᱟ, ᱵᱤᱨ ᱠᱚᱦᱚᱸ ᱵᱟᱹᱱᱩᱜᱼᱟ, ᱵᱤᱨ ᱦᱚᱸ ᱵᱤᱨ ᱫᱚ ᱦᱮᱱᱟᱜ ᱜᱮᱭᱟ ᱛᱷᱚᱲᱟ ᱱᱚᱝᱠᱟ
ᱯᱷᱟᱨᱟᱠ ᱧᱚᱜ ᱨᱮ, ᱦᱩᱸ᱾
ᱦᱩᱸ, ‌ ᱟᱨ ᱛᱚᱵᱮ ᱟᱵᱤᱱ ᱥᱮᱫ ᱫᱚ ᱪᱮᱫ ᱞᱮᱠᱟ?
ᱦᱮᱸ ᱟᱹᱞᱤᱧ ᱥᱮᱫ ᱫᱚ ᱵᱩᱨᱩ ᱦᱚᱸ ᱥᱟᱢᱱᱮ ᱜᱮ ᱢᱮᱱᱟᱜᱼᱟ ᱟᱨ ᱵᱤᱨ ᱫᱚ ᱢᱟᱱᱮ ᱡᱷᱟᱹᱞ ᱨᱮ ᱢᱮᱱᱟᱜᱼᱟ, ᱢᱟᱱᱮ ᱵᱩᱨᱩ ᱫᱚ ᱥᱟᱢᱱᱮ ᱨᱮᱜᱮ ᱢᱮᱱᱟᱜᱼᱟ᱾
ᱚ ᱚ, ᱟᱪᱪᱷᱟ ᱟᱪᱪᱷᱟ᱾
ᱵᱩᱨᱩ ᱠᱚᱫᱚ ᱟᱫᱚ ᱟᱵᱮᱱ ᱴᱷᱮᱡ ᱟᱵᱮᱱ ᱥᱮᱫ ᱫᱚ ᱵᱩᱨᱩ ᱠᱚᱦᱚᱸ ᱵᱟᱹᱱᱩᱜᱼᱟ᱾ ᱥᱮᱸᱫᱮ ᱥᱮᱸᱫᱽᱨᱟ ᱠᱚ ᱵᱟᱠᱷᱟᱱ ᱫᱚ ᱵᱩᱨᱩ ᱫᱚᱠᱚ ᱥᱮᱸᱫᱽᱨᱟ ᱛᱟᱦᱮᱸᱱ ᱜᱮᱭᱟ᱾
ᱦᱮᱸ ᱱᱚᱰᱮ ᱟᱹᱞᱤᱧ ᱴᱷᱮᱡ ᱫᱚ ᱥᱮᱸᱫᱽᱨᱟ ᱫᱚᱞᱮ ᱪᱟᱞᱟᱜ ᱜᱮᱭᱟ ᱟᱫᱚ ᱱᱚᱝᱠᱟ ᱡᱟᱦᱟᱸ ᱠᱮᱱᱮᱞ ᱞᱤᱧ ᱞᱟᱹᱭ ᱠᱮᱫᱟ ᱚᱱᱟ ᱠᱮᱱᱮᱞ ᱠᱮᱱᱮᱞ ᱯᱟᱲ ᱨᱮ ᱡᱟᱦᱟᱸ ᱫᱟᱨᱮ ᱠᱚ ᱛᱟᱦᱮᱸᱱ ᱜᱮᱭᱟ ᱚᱱᱟ ᱠᱚᱨᱮᱜ ᱜᱮᱞᱮ ᱪᱟᱞᱟᱜ ᱜᱮᱭᱟ᱾ ᱚᱱᱟ ᱠᱮᱱᱮᱞ ᱠᱮᱱᱮᱞ ᱯᱤᱰᱷᱟᱹ ᱯᱤᱰᱷᱟᱹ ᱛᱮᱞᱮ ᱪᱟᱞᱟᱜ ᱜᱮᱭᱟ ᱥᱮᱸᱫᱽᱨᱟ ᱠᱚᱫᱚ᱾
ᱟᱭᱢᱟ ᱵᱩᱨᱩ ᱥᱮᱸᱫᱽᱨᱟ ᱦᱩᱭᱩᱜ ᱛᱟᱦᱮᱸᱱ ᱜᱮᱭᱟ᱾
ᱦᱩᱸ ᱦᱩᱸ᱾
ᱟᱫᱚ ᱵᱩᱨᱩ ᱢᱮᱱᱟᱜᱼᱟ ᱟᱛᱚ ᱱᱚᱱᱛᱮ ᱟᱹᱞᱤᱧ ᱱᱚᱣᱟ ᱥᱩᱨ ᱨᱮ ᱵᱟᱨᱭᱟ ᱵᱩᱨᱩ ᱢᱮᱱᱟᱜᱼᱟ᱾
ᱦᱚᱸᱻ ᱟᱵᱮᱱ ᱥᱩᱨ ᱨᱮ
ᱟᱹᱞᱤᱧ ᱥᱩᱨ ᱠᱚᱨᱮᱜ ᱫᱚ ᱱᱚᱝᱠᱟ ᱵᱩᱨᱩ ᱠᱚᱫᱚ ᱵᱟᱹᱱᱩᱜᱼᱟ, ᱱᱚᱱᱛᱮ ᱫᱚ ᱦᱳᱭᱜ ᱠᱟᱱᱟ ᱵᱟᱡᱟᱨ ᱫᱤᱥᱚᱢ ᱛᱷᱚᱲᱟ, ᱮᱸᱻ ᱟᱹᱞᱤᱧᱟᱜ ᱟᱹᱛᱩ ᱫᱚ ᱵᱚᱞᱮ ᱟᱹᱛᱩ ᱜᱮᱭᱟ, ᱟᱫᱚ ᱵᱟᱡᱟᱨ ᱦᱚᱸ ᱥᱩᱨ ᱜᱮᱭᱟ᱾ ᱱᱚᱝᱠᱟ ᱛᱤᱱ ᱛᱤᱱ ᱪᱟᱨ ᱠᱤᱞᱳᱢᱤᱴᱟᱨ ᱵᱤᱱ ᱪᱟᱞᱟᱣ ᱞᱮᱱᱠᱷᱟᱡ ᱜᱮ ᱵᱟᱡᱟᱨ ᱵᱤᱱ ᱧᱟᱢᱟ᱾ ᱟᱹᱰᱤ ᱞᱟᱹᱴᱩ ᱵᱟᱡᱟᱨ,
ᱦᱮᱸ᱾
ᱟ, ᱟᱢ
ᱵᱩᱨᱩ ᱥᱮᱸᱫᱽᱨᱟ ᱠᱚᱫᱚ ᱵᱟᱵᱮᱱ ᱪᱟᱞᱟᱣ ᱵᱟᱲᱟ ᱟᱠᱟᱱᱟ᱾
ᱵᱟᱝ᱾
ᱦᱩᱸ᱾
ᱫᱤᱥᱚᱢ, ᱫᱤᱥᱚᱢ ᱦᱚᱸᱞᱤᱧ ᱪᱟᱞᱟᱜ ᱜᱮᱭᱟ ᱚᱱᱟ ᱡᱟᱦᱟᱸ ᱫᱚ ᱡᱷᱟᱲᱠᱷᱚᱱᱰ ᱥᱮᱡ᱾ ᱚᱱᱛᱮ ᱦᱚᱸ ᱵᱩᱨᱩ, ᱵᱩᱨᱩ ᱠᱚᱫᱚ ᱦᱮᱱᱟᱜ ᱜᱮᱭᱟ ᱟᱹᱞᱤᱧᱟᱜ ᱫᱤᱥᱚᱢ ᱥᱮᱫ ᱫᱚ᱾
ᱦᱩᱸ᱾
ᱟᱫᱚ ᱚᱱᱛᱮ ᱦᱚᱸ ᱥᱮᱸᱫᱽᱨᱟ ᱠᱚᱫᱚ ᱵᱟᱹᱞᱤᱧ ᱪᱟᱞᱟᱣ ᱵᱟᱲᱟᱣ ᱠᱟᱱᱟ ᱱᱤᱛ ᱫᱷᱟᱹᱵᱤᱡ᱾
ᱦᱩᱸ, ᱟᱫᱚ ᱫᱤᱥᱚᱢ ᱜᱮ ᱦᱮᱱᱟᱜ-ᱟ, ᱜᱚᱴᱟ ᱜᱮ ᱮᱠᱷᱚᱱ ᱫᱤᱥᱚᱢ ᱥᱮᱸᱫᱽᱨᱟ ᱫᱚᱠᱚ ᱪᱟᱞᱟᱜ ᱛᱟᱦᱮᱱ ᱜᱮᱭᱟ᱾ ᱵᱩᱨᱩ, ᱵᱩᱨᱩ ᱟᱨ ᱵᱤᱨ ᱡᱟᱦᱟᱸᱟᱜᱮ ᱢᱮᱱᱟᱜ ᱥᱩᱨ ᱥᱩᱯᱩᱨ ᱨᱮ ᱥᱮᱸᱫᱽᱨᱟ ᱠᱩ ᱪᱟᱞᱟᱜ ᱛᱟᱦᱮᱱ ᱜᱮᱭᱟ, ᱢᱟᱱᱮ ᱚᱱᱟ ᱥᱮᱸᱫᱽᱨᱟ ᱨᱮᱱᱟᱜ ᱦᱚᱸ ᱱᱤᱛᱚᱝ ᱫᱚ ᱤᱭᱟᱹ ᱛᱟᱦᱮᱱᱟ? ᱦᱩᱸᱻ ᱱᱩᱱᱟᱹᱜ ᱢᱟᱹᱦᱤᱛ ᱦᱤᱞᱳᱜ ᱱᱚᱣᱟ ᱵᱩᱨᱩ ᱠᱚ ᱥᱮᱸᱫᱽᱨᱟ ᱦᱩᱭᱩᱜ-ᱟ᱾
ᱦᱩᱸ ᱦᱩᱸ᱾
ᱱᱚᱣᱟ ᱵᱤᱨ ᱥᱮᱸᱫᱽᱨᱟ ᱦᱩᱭᱩᱜ ᱱᱤᱱᱟᱹᱜ ᱢᱟᱹᱦᱤᱛ ᱨᱮ᱾
ᱟᱨ ᱛᱟᱦᱞᱮ ᱟᱵᱮᱱ ᱥᱮᱫ ᱵᱮᱱ ᱞᱟᱹᱭᱫᱟ ᱡᱮ ᱵᱤᱨ ᱥᱮᱸᱫᱽᱨᱟ ᱯᱮ ᱪᱟᱞᱟᱜ ᱜᱮᱭᱟ᱾ ᱛᱟᱦᱚᱞᱮ ᱵᱤᱨ ᱥᱮᱸᱫᱽᱨᱟ ᱠᱚᱨᱮ ᱫᱚ ᱪᱤᱞᱤ ᱠᱚᱯᱮ ᱡᱟᱹᱥᱛᱤ ᱯᱮ ᱧᱟᱢ ᱠᱚᱜᱮᱭᱟ ᱵᱤᱨ ᱠᱚᱨᱮ?
ᱩᱱᱠᱩ ᱫᱚ, ᱮᱠᱷᱚᱱ ᱫᱚ ᱢᱟᱱᱮ ᱡᱚᱛᱚᱦᱟ ᱡᱤᱵᱽ ᱡᱤᱭᱟᱹᱞᱤ ᱜᱮᱛᱚ ᱦᱟᱸᱜ ᱠᱷᱩᱵ ᱮᱠᱴᱟ ᱫᱚ ᱵᱟᱹᱱᱩᱜ ᱠᱚᱣᱟ᱾ ᱠᱚᱢ ᱟᱠᱟᱱᱟ ᱠᱚ᱾
ᱚ, ᱟᱪᱪᱷᱟ᱾
ᱟᱫᱚᱻ ᱩᱱᱠᱩ, ᱩᱱᱠᱩ ᱵᱚᱞᱛᱮ ᱜᱮᱞᱮ ᱧᱟᱢᱚᱜ-ᱟᱠᱚ ᱵᱤᱥᱤ᱾ ᱠᱩᱞᱟᱹᱭ ᱠᱚ ᱧᱟᱢᱚᱜ-ᱟ, ᱥᱩᱠᱨᱤ ᱠᱚ ᱧᱟᱢᱚᱜ-ᱟ᱾
ᱦᱩᱸ ᱦᱩᱸ᱾
ᱟᱨ ᱪᱮᱬᱮ ᱪᱩᱯᱲᱤ ᱢᱟᱪᱚ ᱢᱮᱱᱟᱜ ᱠᱚᱜᱮᱭᱟ, ᱩᱱᱠᱩ ᱢᱟᱪᱚ ᱥᱟᱨᱟᱠᱷᱟᱱ ᱜᱮᱠᱚ ᱧᱟᱢᱚᱜ᱾
ᱦᱮᱸ ᱦᱮᱸ᱾ ᱚ, ᱟᱪᱪᱷᱟ᱾ ᱟᱹᱞᱤᱧ ᱥᱮᱫ ᱫᱚ ᱦᱩᱸᱻ ᱟᱹᱞᱤᱧ ᱫᱚ ᱱᱚᱝᱠᱟ ᱪᱮᱬᱮ ᱠᱚᱠᱚ ᱧᱟᱢᱚᱜ-ᱟ ᱟᱨ ᱜᱩᱰᱩ ᱠᱚ᱾ ᱜᱩᱰᱩ ᱠᱚ ᱱᱚᱝᱠᱟ ᱦᱚᱨᱚ ᱠᱚᱠᱚ ᱧᱟᱢᱚᱜ ᱜᱮᱭᱟ᱾ ᱦᱚᱨᱚ ᱠᱩ, ᱛᱚᱨᱚᱫ ᱠᱩ ᱟᱨ ᱱᱩᱠᱩ ᱨᱩᱸᱰᱟᱹ ᱠᱩ᱾
ᱱᱩᱠᱩ ᱠᱩᱞᱟᱹᱭ, ᱥᱩᱠᱨᱤ ᱱᱩᱠᱩ ᱠᱚᱫᱚ ᱱᱚᱛᱮ ᱫᱚ ᱵᱟᱹᱱᱩᱜ ᱠᱚᱣᱟ᱾
ᱦᱩᱸ, ᱟᱨ ᱮᱠᱷᱚᱱ ᱢᱟᱱᱮ ᱡᱟᱦᱟᱸ ᱥᱮᱫᱟᱭ, ᱥᱮᱫᱟᱭ ᱛᱚ ᱥᱮᱫᱟᱭ, ᱥᱮᱫᱟᱭ ᱫᱚᱢᱮ ᱠᱚ ᱛᱟᱦᱮᱸ ᱠᱟᱱᱟ ᱮᱠᱷᱚᱱ ᱫᱚ ᱡᱚᱛᱚ, ᱜᱚᱴᱟ ᱜᱮᱛᱚ ᱚᱲᱟᱜ ᱵᱟᱡᱟᱨ ᱴᱟᱣᱩᱱ ᱠᱚ ᱵᱮᱱᱟᱣ ᱠᱮᱫᱟ᱾ ᱩᱝᱠᱩ ᱫᱚ ᱛᱟᱦᱮᱸ ᱡᱟᱭᱜᱟ, ᱜᱚᱡ ᱡᱟᱣᱨᱟᱭᱱᱟ ᱠᱚ᱾
ᱦᱮᱸ ᱦᱮᱸ᱾
ᱦᱩᱸ᱾
ᱦᱩᱸ, ᱜᱚᱡᱱᱟ, ᱛᱟᱯᱚᱨ ᱱᱚᱝᱠᱟ ᱡᱟᱦᱟᱸ ᱯᱟᱦᱟᱲ ᱠᱚ, ᱱᱚᱣᱟ ᱫᱤᱥᱚᱢ ᱥᱮᱫ ᱡᱟᱦᱟᱸ ᱯᱟᱦᱟᱲ ᱠᱚ, ᱵᱤᱨᱠᱩ ᱢᱮᱱᱟᱜ-ᱟ ᱱᱚᱝᱠᱟ ᱦᱚᱸ ᱟᱸᱡᱚᱢᱚᱜ ᱠᱟᱱ ᱜᱮᱭᱟ ᱱᱤᱭᱩᱡ ᱠᱚᱨᱮ, ᱡᱮ ᱵᱤᱨ ᱵᱩᱨᱩ ᱠᱚ ᱢᱟᱜ ᱪᱟᱵᱟᱭᱫᱟ ᱤᱭᱟᱹ ᱢᱟᱭᱱᱤᱝ ᱠᱩᱥᱤ ᱞᱟᱹᱜᱤᱫ᱾
ᱦᱮᱸ ᱦᱮᱸ᱾
ᱡᱟᱦᱟᱸ, ᱡᱟᱦᱟᱸ ᱠᱚ ᱯᱷᱮᱠᱴᱨᱤ ᱠᱚ ᱵᱮᱱᱟᱣᱫᱟ ᱟᱭᱢ ᱜᱟᱱ᱾
ᱦᱩᱸ, ᱚᱱᱟ ᱛᱮᱛᱚ ᱪᱮᱬᱮ ᱪᱩᱯᱲᱤ ᱠᱚᱫᱚ ᱠᱚ ᱠᱚᱢᱚᱜ ᱠᱟᱱᱟ᱾ ᱩᱱᱠᱩ ᱦᱚᱸᱛᱚ ᱢᱤᱫᱴᱟᱝ ᱴᱷᱟᱶ ᱮᱢᱟᱠᱚ ᱦᱩᱭᱩᱜ-ᱟ ᱛᱟᱦᱮᱸ ᱨᱮᱱᱟᱜ᱾
ᱦᱩᱸ ᱦᱩᱸ
ᱩᱱᱠᱩ ᱫᱚ ᱚᱠᱟ ᱟᱵᱚ ᱞᱮᱠᱟ ᱞᱮᱠᱟᱛᱮ ᱚᱲᱟᱜ ᱫᱩᱣᱟᱹᱨ ᱫᱚ ᱵᱟᱠᱚ ᱵᱮᱱᱟᱣ ᱫᱟᱲᱮᱭᱟᱜᱼᱟ ᱛᱚ ᱵᱤᱨᱼᱵᱩᱨᱩᱼᱼ ᱠᱚᱨᱮ ᱚᱱᱟᱜᱮ ᱩᱱᱠᱩᱣᱟᱜ ᱫᱚ ᱚᱲᱟᱜ ᱫᱩᱣᱟᱹᱨ ᱞᱮᱠᱟᱛᱮ ᱚᱱᱟᱜᱮ ᱩᱱᱠᱩ ᱫᱚ ᱴᱷᱟᱶ ᱠᱟᱫᱟ ᱠᱚ
ᱚᱱᱟ ᱠᱚᱜᱮ ᱡᱩᱫᱤᱢ ᱢᱟᱜ ᱜᱤᱰᱤ ᱠᱟᱜ ᱛᱚ ᱩᱱᱠᱩ ᱫᱚ ᱚᱠᱟ ᱨᱮᱠᱚ ᱛᱟᱦᱮᱱᱟ ᱜᱩᱡᱩᱜ ᱦᱩᱭᱩᱜ ᱛᱟᱠᱚᱣᱟ᱾
ᱦᱩᱸ ᱱᱚᱝᱠᱟ ᱛᱟᱦᱚᱞᱮ ᱟᱵᱮᱱ ᱥᱮᱫ ᱫᱚ ᱱᱚᱝᱠᱟ ᱦᱩᱭᱳ ᱟᱠᱟᱱᱟ ᱥᱮ ᱵᱟᱝᱟ ᱡᱮ ᱵᱤᱨ ᱠᱚᱠᱚᱼᱼ ᱵᱮ ᱫᱚᱠᱷᱚ ᱢᱟᱱᱮ ᱥᱚᱨᱠᱟᱨ ᱠᱷᱚᱡ ᱠᱚ ᱢᱟᱜ ᱠᱮᱫᱟ ᱯᱟᱦᱟᱲ ᱵᱩᱨᱩ ᱠᱚᱠᱚ ᱢᱟᱜ ᱠᱮᱫᱟ?
ᱵᱟᱝ ᱵᱟᱝ ᱮᱠᱷᱚᱱ ᱟᱹᱞᱤᱧ ᱥᱮᱫ ᱫᱚ ᱚᱱᱠᱟ ᱫᱚ ᱟᱹᱣᱨᱤᱤᱧ ᱧᱮᱞᱟ᱾
ᱡᱮ ᱵᱤᱨᱤ ᱠᱩ ᱢᱟᱜ ᱠᱮᱫᱟ ᱱᱚᱝᱠᱟ ᱦᱟᱥᱟ ᱡᱟᱭᱜᱟ ᱫᱚᱠᱚ ᱫᱚᱦᱚ ᱟᱠᱟᱫᱟ ᱮᱢᱱᱤ ᱱᱚᱝᱠᱟᱼᱼ ᱤᱭᱟᱹ ᱨᱮᱼᱼ ᱵᱤᱨ ᱠᱚᱫᱚ ᱵᱟᱠᱚ ᱢᱟᱜ ᱠᱟᱫᱟ ᱵᱤᱨᱵᱩᱨᱩ ᱫᱚ ᱵᱟᱠᱚ ᱢᱟᱜ ᱠᱟᱫᱟ ᱥᱚᱨᱠᱟᱨ ᱠᱷᱚᱡ ᱫᱚ᱾ ᱚᱱᱟ ᱫᱚ ᱢᱮᱱᱟᱜ ᱚᱱᱟ ᱦᱚᱛᱮᱡ ᱛᱮᱜᱮ ᱩᱱᱟᱹᱜ ᱜᱟᱱ ᱡᱤᱵᱽᱼᱡᱤᱭᱟᱹᱞᱤ ᱪᱮᱬᱱ ᱪᱩᱼᱼ ᱠᱩᱲᱤ ᱠᱚ ᱢᱮᱱᱟᱜ ᱠᱚᱣᱟ
ᱟᱨ ᱛᱚᱵᱮ ᱡᱟᱦᱟᱸᱤᱥ ᱡᱟᱦᱟᱸ ᱛᱤᱥ ᱡᱩᱫᱤ ᱠᱚ ᱢᱮᱱ ᱠᱷᱟᱱᱡ ᱡᱮ ᱵᱤᱨ ᱵᱤᱨ ᱠᱚ ᱢᱟᱜᱼᱟ ᱟᱵᱮᱱ ᱥᱮᱫ ᱚᱱᱟ ᱵᱤᱨ ᱥᱮ ᱵᱩᱨᱩ ᱛᱟᱦᱚᱞᱮ ᱟᱵᱮᱱ ᱫᱚ ᱪᱮᱫ ᱢᱟᱱᱮ ᱪᱮᱫ ᱵᱮᱱ ᱟᱵᱮᱱᱟᱜ ᱪᱮᱫ ᱠᱚ ᱨᱚᱱᱭᱟ ᱪᱮᱫ ᱵᱮᱱ ᱪᱮᱤᱠᱟᱹᱭᱟ
ᱞᱤᱧ ᱟᱹᱞᱤᱧ ᱫᱚᱼᱼ ᱟᱵᱚ ᱵᱤᱨ ᱵᱩᱨᱩ ᱢᱟᱱᱮ ᱫᱟᱨᱮ ᱠᱚ ᱱᱤᱭᱮ ᱜᱮᱛᱚ ᱟᱨ ᱡᱩᱫᱤ ᱟᱵᱚ ᱚᱱᱟ ᱫᱟᱨᱮ ᱠᱚᱜᱮ ᱵᱚᱱ ᱢᱟᱜ ᱜᱟ ᱟᱵᱚ ᱥᱟᱣᱦᱮᱫ ᱦᱟᱛᱟᱣ ᱨᱮ ᱮᱴᱠᱮ ᱴᱚᱲᱮ ᱦᱩᱭᱩᱜ ᱛᱟᱵᱚᱱᱟ᱾
ᱦᱮᱸ ᱦᱮᱸ
ᱚᱱᱟ ᱚᱠᱥᱤᱡᱮᱱ ᱡᱟᱦᱟᱸ ᱫᱚ ᱟᱹᱞᱤᱧᱟᱜ ᱢᱮᱱᱫᱚ ᱚᱱᱟᱜᱮ ᱡᱩᱫᱤ ᱩᱱᱠᱩ ᱟᱹᱞᱤᱧ ᱚᱱᱟᱫᱚ ᱵᱟᱫᱷᱟ ᱞᱤᱧ ᱮᱢᱟ ᱮᱴᱠᱮᱴᱚᱲᱮ ᱤᱧ ᱮᱢᱟ ᱡᱮ ᱵᱟᱝ ᱦᱮᱸ ᱵᱟᱝ ᱵᱟ ᱵᱟᱝ ᱢᱟᱜ ᱫᱚ ᱵᱟᱝ ᱴᱷᱤᱠᱟ ᱾
ᱦᱩᱸ ᱚᱱᱟ ᱟᱵᱮᱱ ᱮᱥᱠᱟᱨ ᱫᱩ ᱟᱨᱠᱤ ᱚᱱᱟ ᱠᱚᱨᱮᱱ ᱛᱤᱱᱟᱹᱜ ᱦᱚᱲ ᱦᱮᱱᱟᱜ ᱠᱚᱣᱟ ᱡᱚᱛᱚ ᱡᱟᱨᱟᱣᱟ ᱠᱟᱛᱮᱜ ᱢᱤᱫᱴᱮᱱ ᱯᱚᱴᱮᱥ ᱦᱩᱭᱩᱜᱼᱟ, ᱡᱮ ᱱᱚᱝᱠᱟ ᱫᱚ ᱵᱟᱝ ᱴᱷᱤᱠᱟ ᱱᱤᱭᱟᱹ ᱠᱚᱫᱚ ᱟᱞᱚ ᱯᱮ ᱢᱟᱜᱟ ᱾
ᱦᱩᱸ ᱱᱚᱣᱟ ᱠᱚ ᱦᱩᱭ ᱞᱮᱠᱷᱟᱡ ᱮᱴᱠᱮᱴᱚᱬᱮ ᱦᱩᱭᱩᱜᱼᱟ ᱾
ᱦᱩᱸ ᱦᱩᱸ